ᱦᱩ ᱡᱚᱦᱟᱨ ᱜᱮ᱾
ᱦᱮᱸ ᱡᱚᱦᱟᱨ ᱜᱮ᱾ ᱪᱮᱫ ᱵᱤᱧ‌ ᱪᱤᱠᱟᱹᱭᱮᱫᱟ?
ᱪᱮᱫ ᱦᱚᱸᱵᱟᱝ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ᱾
ᱚ ᱱᱟᱯᱟᱭ ᱜᱮᱛᱚ?
ᱦᱮᱸ ᱱᱟᱯᱟᱭ ᱜᱮ᱾
ᱦᱮ
ᱟᱵᱮᱱ ᱪᱮᱫ ᱵᱮᱱ ᱪᱤᱠᱟᱹᱭᱮᱫᱟ? ᱞᱟᱹᱭ ᱫᱟᱞᱤᱧ ᱟᱵᱮᱱ ᱪᱮᱫ ᱵᱮᱱ ᱪᱤᱠᱟᱹᱭ ᱫᱟ?
ᱪᱮᱫ ᱜᱮ ᱵᱟᱝ ᱚᱲᱟᱜ ᱠᱚ ᱨᱮ ᱜᱮ ᱦᱤᱛᱚᱜ ᱫᱚ
ᱚ
ᱱᱟᱯᱟᱭ ᱵᱟᱲᱟᱟᱜ ᱜᱮ᱾
ᱦᱮᱸ ᱱᱟᱯᱟᱭ ᱵᱟᱲᱟ ᱜᱮ, ᱛᱟᱦᱚᱞᱮ ᱡᱚᱢ ᱠᱚᱫᱚ ᱦᱩᱭᱱᱟᱥᱮ ᱟᱹᱣᱨᱤ?
ᱦᱮᱸ ᱡᱚᱢ ᱠᱚᱫᱚ ᱦᱩᱭ ᱟᱠᱟᱱᱟ᱾
ᱟᱨ
ᱛᱟ ᱟᱯᱮᱭᱟᱜ
ᱦᱩᱸ ᱦᱮᱸ ᱦᱩᱭ ᱠᱟᱱᱟ ᱟᱞᱮᱱᱟᱜ ᱦᱚᱸ ᱦᱩᱭ ᱠᱟᱱᱟ᱾ ᱚᱲᱟᱜ ᱛᱟᱹᱵᱤᱱ ᱫᱚ ᱚᱠᱟ ᱥᱮᱫ?
ᱟᱞᱤᱧ ᱯᱩᱨᱩᱞᱤᱭᱟᱹ ᱡᱮᱞᱟ᱾
ᱚ ᱛᱟᱦᱚᱞᱮ ᱯᱟᱲᱦᱟᱜ ᱠᱚᱫᱚ ᱛᱟᱦᱚᱞᱮ ᱛᱤᱱᱟᱹᱜ ᱥᱟᱺᱟᱜᱤᱧ?
ᱟᱹᱞᱤᱧ ᱱᱤᱛᱚᱜ ᱱᱚᱜᱼᱚᱭ ᱠᱚᱞᱮᱡᱽ ᱪᱟᱞᱟᱜ ᱦᱩᱭᱩᱜ-ᱟ
ᱚ
ᱠᱟᱴᱤᱡ ᱥᱟᱺᱜᱤᱧ ᱧᱚᱜ ᱵᱤᱱ ᱥᱮ ᱚᱱᱰᱮ ᱠᱷᱚᱱᱟᱜ
ᱦᱮ
ᱚᱰᱮ ᱠᱷᱚᱱᱟᱜ ᱠᱟᱹᱴᱤᱡ ᱥᱟᱦᱟᱜ ᱵᱤᱱ ᱥᱮ ᱢᱟᱱᱮ ᱦᱟᱣᱟ ᱫᱚᱢᱮ ᱞᱟᱜᱟᱜ ᱠᱟᱱᱟ ᱫᱚᱢᱮ ᱥᱟᱹᱲᱤ ᱠᱟᱱᱟ
ᱚ ᱟᱨ ᱱᱤᱛᱚᱜ
ᱦᱮᱸ ᱴᱷᱤᱠ ᱜᱮᱭᱟ ᱦᱮᱸ ᱛᱟᱦᱚᱞᱮ ᱛᱤᱨᱤᱥᱟ ᱡᱩᱱ ᱟᱯᱮ ᱥᱮᱫ ᱪᱮᱫ ᱞᱮᱠᱟ ᱠᱚ ᱢᱟᱱᱟᱣ ᱫᱟ
ᱛᱤᱨᱤᱥᱮ ᱡᱩᱱ ᱫᱚ ᱟᱨ ᱢᱤᱫ ᱦᱮᱸ ᱟᱣᱨᱤ ᱠᱚ ᱜᱚᱴᱟ ᱵᱟᱲᱟᱭᱟ ᱟ ᱟᱹᱛᱩ ᱠᱚ ᱨᱮ ᱦᱚᱸ ᱫᱤᱠᱷᱤ ᱦᱟᱸᱜ ᱠᱚ ᱢᱟᱱᱟᱣ ᱫᱟ ᱥᱮ ᱵᱟᱝ
ᱚ ᱪᱮᱫ ᱠᱟ ᱜᱚᱴᱟ ᱠᱟᱛᱮᱜ ᱯᱮ ᱢᱟᱱᱟᱣ ᱜᱮᱭᱟ ᱟᱯᱮ ᱫᱚ
ᱦᱮᱸ ᱦᱮᱸ ᱜᱚᱴᱟ ᱠᱟᱛᱮ ᱵᱚᱞᱛᱮ ᱱᱤᱭᱟᱹ ᱡᱟᱦᱟᱸ ᱛᱤᱱᱟᱹᱜ ᱢᱟᱱᱮ ᱟᱛᱳ ᱠᱚ ᱨᱮᱱ
ᱚ ᱟᱪᱪᱷᱟ ᱟᱪᱷᱟ ᱟᱨ ᱡᱮᱢᱚᱱ ᱚᱱᱠᱟ ᱜᱚᱴᱟ ᱠᱚᱲᱟ ᱛᱟᱦᱮᱱᱟ ᱥᱮ
ᱦᱮᱸ ᱢᱟᱱᱮ ᱯᱚᱨᱚᱵᱽ ᱦᱩᱭᱩᱜ-ᱟ ᱚᱱᱟ ᱵᱟᱠᱷᱨᱟ ᱛᱮ
ᱯᱚᱨᱚᱵᱽ ᱪᱮᱫ ᱯᱚᱨᱚᱵᱽ
ᱢᱟᱱᱮ ᱯᱟᱛᱟ ᱠᱚ ᱱᱚᱝᱠᱟ ᱪᱮᱫ ᱞᱮᱠᱟ ᱟᱵᱚ ᱥᱚᱨᱦᱟᱭ ᱠᱚ ᱵᱚᱱ ᱢᱟᱱᱟᱣᱟ
ᱚ ᱟᱪᱪᱷᱟ ᱛᱟᱦᱞᱮ ᱚᱱᱟ ᱫᱚ ᱛᱤᱨᱤᱥᱟ ᱡᱩᱱ ᱵᱟᱠᱷᱨᱟ ᱛᱮ ᱜᱮ ᱯᱮ ᱠᱚᱨᱟᱣ ᱦᱚᱪᱚᱭᱮᱫᱟ
ᱦᱮᱸ ᱦᱮᱸ
ᱚ ᱚᱱᱟ ᱠᱚᱫᱚ ᱟᱫᱚ ᱛᱤᱨᱤᱥᱟ ᱡᱩᱱ ᱞᱮᱠᱟᱱ ᱢᱟᱱᱮ ᱦᱩᱞ ᱢᱟᱦᱟ ᱫᱤᱱ ᱠᱟᱱᱟ ᱡᱮᱦᱮᱛᱩ ᱚᱱᱟ ᱫᱚ ᱫᱩᱠ ᱨᱮᱱᱟᱜ ᱫᱤᱱ ᱛᱟᱦᱚᱞᱮ ᱚᱱᱟ ᱨᱮᱱᱟᱜ ᱚᱱᱟ ᱢᱟᱱᱮ ᱚᱱᱟ ᱧᱩᱛᱩᱢ ᱠᱟᱛᱮᱜ ᱠᱚᱨᱟᱣ ᱠᱟᱹᱴᱤᱡ ᱪᱮᱫ ᱞᱮᱠᱟ ᱢᱟᱱᱮ ᱵᱷᱟᱜᱤ ᱯᱮ ᱠᱚᱨᱟᱣ ᱦᱚᱪᱚᱭ ᱫᱟ ᱚᱱᱠᱟ ᱯᱮ ᱢᱚᱱᱮᱭᱮ ᱫᱟ ᱥᱮ ᱪᱮᱫ?
ᱦᱮᱸ ᱵᱷᱟᱹᱜᱤ ᱵᱚᱞ ᱮᱜ ᱢᱟᱱᱮ ᱠᱳᱱᱳ ᱯᱨᱳᱜᱨᱟᱢ ᱞᱮᱠᱟ ᱫᱚ ᱵᱟᱝ ᱡᱮ ᱪᱷᱟᱯᱨᱤ ᱮᱱᱮᱡ ᱠᱚᱫᱚ ᱵᱟᱝ ᱦᱩᱭᱩᱜ-ᱟ᱾ ᱱᱚᱝᱠᱟ ᱚᱱᱟ ᱠᱚ ᱱᱤᱭᱮ ᱛᱮ ᱜᱮ
ᱚ ᱟᱪᱪᱷᱟ ᱛᱟᱦᱞᱮ ᱪᱮᱫ ᱞᱮᱠᱟ ᱦᱩᱭᱩᱜ ᱜᱮᱭᱟ ᱠᱟᱹᱴᱤᱡ ᱞᱟᱹᱭ ᱞᱮᱠᱷᱟᱱ ᱵᱤᱱ ᱵᱷᱟᱹᱜᱤ ᱠᱚᱜᱼᱟ
ᱦᱩᱭ ᱫᱚ ᱟᱫᱚ ᱱᱤᱛᱚᱜ ᱫᱚ ᱦᱟᱜ ᱛᱮᱢᱚᱱ ᱫᱚ ᱢᱟᱱᱮ ᱵᱟᱨ ᱯᱮ ᱵᱚᱪᱷᱚᱨ ᱫᱷᱚᱨᱮ ᱚᱱᱠᱟ ᱫᱚ ᱵᱟᱝ ᱦᱩᱭᱩᱜ ᱠᱟᱱᱟ ᱢᱟᱱᱮ ᱟᱹᱰᱤ ᱫᱤᱱ ᱟᱨ ᱠᱤ ᱟᱰᱤ ᱫᱤᱱ ᱡᱟᱦᱟ ᱞᱮᱠᱟ ᱦᱩᱭᱩᱜ ᱠᱟᱱ ᱛᱟᱦᱮᱫ᱾
ᱟᱪᱪᱷᱟ ᱚᱱᱠᱟ ᱜᱮ ᱪᱮᱫ ᱞᱮᱠᱟ ᱦᱩᱭᱩᱜ ᱠᱟᱱ ᱛᱟᱦᱮᱸᱱᱟ ᱚᱱᱟ ᱜᱮ ᱞᱟᱹᱭ ᱞᱮᱠᱷᱟᱱ ᱵᱤᱱ ᱵᱷᱟᱹᱜᱤ ᱠᱚᱜᱼᱟ
ᱦᱮᱸ ᱜᱟᱭᱟᱱ ᱦᱩᱭᱩᱜ-ᱟ ᱜᱟᱭᱟᱱ ᱱᱚᱝᱠᱟ ᱵᱟᱨᱭᱟ ᱫᱚᱞ ᱛᱟᱦᱮ ᱱᱟᱠᱚ
ᱦᱚᱸ ᱟᱪᱪᱷᱟ ᱟᱫᱚ ᱪᱮᱫ ᱱᱤᱭᱟᱹ ᱜᱟᱭᱟᱱ ᱠᱚ ᱫᱚ ᱦᱳᱭᱳᱜ ᱜᱮᱭᱟ ᱠᱟᱹᱴᱤᱡ? ᱞᱟᱹᱭ
ᱤᱧ ᱦᱚᱸ ᱟᱹᱰᱤ ᱫᱤᱱ ᱛᱮ ᱧᱮᱞ ᱛᱚ ᱟᱫᱚ ᱱᱮᱛᱟᱨ ᱫᱚ ᱩᱱᱟᱹᱜ ᱢᱟᱱᱮ ᱪᱟᱞᱟᱣ ᱵᱟᱝ ᱡᱚᱠᱷᱚᱱ ᱠᱚ ᱢᱟᱱᱟᱣ ᱵᱟᱲᱟᱭ-ᱟ ᱩᱱ ᱡᱚᱠᱷᱚᱡ ᱪᱟᱞᱟᱣ ᱟᱫᱚ ᱜᱟᱭᱟᱱ ᱠᱚ ᱫᱚ ᱩᱱᱟᱹᱜ ᱧᱮᱞ ᱵᱟᱝ ᱦᱩᱭ ᱠᱟᱱᱟ ᱟᱰᱤ ᱫᱤᱱ ᱱᱚᱜᱚᱭ ᱦᱩᱞ ᱱᱤᱭᱟᱹ ᱜᱮ ᱪᱮᱫ ᱞᱮᱠᱟ ᱠᱟᱛᱮᱫ? ᱵᱨᱤᱴᱤᱥ ᱠᱚ ᱥᱟᱥᱚᱱ ᱥᱮ ᱪᱮᱫ ᱱᱚᱝᱠᱟ ᱚᱱᱠᱟ ᱟᱨ ᱠᱤ
ᱦᱮᱸ ᱦᱮᱸᱸ ᱚ ᱟᱪᱷᱟ ᱛᱟᱦᱮᱞᱮ ᱦᱮᱸ ᱟᱯᱮ ᱥᱮᱫ ᱥᱟᱠᱨᱟᱛ ᱠᱚ ᱪᱮᱜ ᱞᱮᱠᱟ ᱠᱚ ᱢᱟᱱᱟᱣ ᱜᱮᱭᱟ? ᱞᱟᱹᱭᱵᱤᱱ ᱥᱮ᱾
ᱥᱟᱠᱨᱟᱛ ᱥᱟᱠᱨᱟᱛ ᱦᱮᱸ ᱡᱟᱹᱥᱛᱤ ᱜᱮ ᱦᱩᱭᱩᱜᱼᱟ ᱱᱚᱝᱠᱟ ᱪᱮᱜ ᱠᱚ ᱞᱟᱹᱭᱟ ᱱᱚ ᱥᱚᱨᱦᱟᱭ ᱪᱮᱜ ᱞᱮᱠᱟᱢ ᱵᱚᱱ ᱢᱟᱱᱟᱣ ᱫᱟ
ᱦᱮᱸ
ᱱᱚᱝᱠᱟ ᱜᱮ᱾ ᱟᱜ ᱱᱚᱝᱠᱟ ᱜᱮ ᱟᱞᱮ ᱟᱞᱮ ᱢᱟᱱᱮ ᱠᱟᱹᱴᱤᱡ ᱠᱚ ᱱᱚᱝᱠᱟ ᱜᱮ ᱤᱭᱟᱹᱭᱟᱞᱮ ᱠᱩᱢᱵᱟᱹ ᱠᱚ ᱛᱟᱦᱮᱱᱟ᱾
ᱟᱨ
ᱟᱫᱚ ᱟᱯᱮ ᱥᱮᱜ ᱫᱚ ᱪᱮᱜ ᱞᱮᱠᱟ ᱯᱮ ᱢᱟᱱᱟᱣᱟ?
ᱟᱞᱮ ᱥᱮᱱ ᱦᱚᱸ ᱚᱝᱠᱟ ᱟᱯᱮ ᱥᱮᱱ ᱟᱯᱮ ᱥᱮᱱ ᱪᱮᱫ ᱞᱮᱠᱟ ᱠᱚ ᱢᱟᱱᱟᱣ ᱜᱮᱭᱟ ᱟᱞᱮ ᱥᱮᱱ ᱦᱚᱸ ᱚᱝᱠᱟ ᱜᱮ᱾ ᱛᱚ ᱟᱫᱚ ᱡᱮᱞᱳᱜ ᱥᱮᱸᱫᱽᱨᱟ ᱠᱚ ᱪᱟᱞᱟᱜᱼᱟ ᱥᱮ ᱡᱮᱞᱳᱜ ᱮᱸ ᱱᱮᱱᱮ ᱯᱤᱴᱷᱟᱹᱭᱟᱠᱚ ᱟᱹᱭᱩᱵ ᱵᱮᱲᱟ ᱟᱯᱮ ᱥᱮᱫ ᱫᱚ ᱟᱹᱭᱩᱵ ᱵᱮᱲᱟ ᱠᱚ ᱯᱤᱴᱷᱟᱹᱭ ᱜᱮᱭᱟ ᱥᱮ ᱵᱟᱝ?
ᱦᱮᱸ ᱟᱹᱭᱩᱵ ᱵᱮᱲᱟ ᱫᱚ ᱵᱟᱝ ᱟᱞᱮ ᱫᱚ ᱥᱟᱠᱨᱟᱛ ᱢᱟᱱᱮ ᱛᱟᱨ ᱚᱱᱮ ᱛᱚ ᱪᱮᱜ ᱠᱚ ᱞᱟᱹᱭᱟ ᱤᱧᱦᱚᱸ ᱩᱱᱟᱹᱜ ᱫᱷᱚ ᱟᱨ ᱵᱟᱹᱧ ᱞᱟᱹᱭ ᱫᱟᱲᱮᱜ ᱠᱟᱱᱟ ᱚᱱᱮ ᱚᱱᱮ ᱯᱤᱴᱷᱟᱹᱭᱟᱞᱮ ᱥᱮᱛᱟᱜ᱾
ᱚ ᱟᱞᱮ ᱟᱪᱷᱟ ᱟᱞᱮ ᱫᱚ ᱟᱭᱩᱵ ᱵᱮᱲᱟ ᱜᱮᱠᱚ ᱯᱤᱴᱷᱟᱹᱭ ᱛᱟᱞᱮᱭᱟ ᱚᱱᱮ ᱚᱱᱮ ᱞᱟᱦᱟ ᱫᱤᱱ ᱦᱤᱞᱳᱜ ᱡᱟᱦᱟᱸ ᱛᱮᱦᱮᱧ ᱫᱚᱠᱚ ᱯᱤᱴᱷᱟᱹᱭ ᱛᱟᱞᱭᱟ ᱦᱚᱭ ᱛᱚ ᱜᱟᱯᱟ ᱫᱚ ᱢᱚᱠᱚᱨ ᱚᱝᱠᱟ ᱟᱫᱚ ᱜᱟᱯ ᱯᱟ ᱫᱚ ᱢᱚᱠᱚᱨ ᱰᱩᱵ ᱥᱳᱢᱚᱭ ᱫᱚᱥᱮ ᱚᱱᱮ ᱡᱟᱦᱟᱸ ᱜᱩᱲ ᱯᱤᱴᱷᱟᱹ ᱡᱟᱦᱟᱸ ᱠᱚ ᱞᱟᱹᱭᱟ ᱡᱮ ᱢᱟᱱᱮ ᱡᱟᱦᱟᱸ ᱠᱚ ᱯᱩᱡᱟᱹᱭ ᱯᱩᱡᱟᱹ ᱞᱟᱹᱜᱤᱜ ᱯᱤᱴᱷᱟᱹ ᱚᱱᱟ ᱫᱚ ᱚᱱᱟ ᱡᱮᱢᱚᱱ ᱦᱩᱲᱩ ᱠᱩ ᱞᱚᱦᱚᱫ ᱫᱚᱦᱚ ᱠᱟᱜᱼᱟ ᱠᱚ, ᱛᱟᱯᱚᱨᱮ ᱩᱝᱠᱩ ᱢᱟᱜᱩ ᱵᱟᱵᱟ ᱛᱟᱠᱚ ᱚᱱᱟ ᱫᱚ ᱮᱠ ᱤᱭᱟᱹᱭᱟᱠᱚ ᱟᱨᱠᱤ ᱚᱱᱟ ᱦᱮᱡ ᱠᱟᱛᱮᱜ ᱛᱩᱯᱩ ᱠᱷᱚᱱᱟᱜ ᱦᱮᱡ ᱠᱟᱛᱮᱜ ᱚᱱᱟ ᱠᱚ ᱞᱟᱹᱦᱩᱫᱟᱠᱚ ᱡᱟᱦᱟᱸ ᱫᱚ ᱚᱱᱟ ᱦᱟᱢᱟᱞ ᱫᱤᱥᱛᱟ ᱞᱮᱠᱟ ᱛᱟᱦᱮᱱᱟ ᱚᱱᱟᱛᱮ ᱚᱱᱟ ᱠᱷᱚᱱᱟᱜ ᱦᱩᱲᱩ ᱠᱷᱚᱱᱟᱜ ᱠᱚ ᱪᱟᱣᱞᱮ ᱪᱟᱣᱞᱮ ᱠᱷᱚᱱᱟᱜ ᱛᱟᱯᱚᱲᱮ ᱦᱚᱞᱚᱝᱟ ᱠᱚ ᱛᱟᱯᱚᱨ ᱦᱚᱞᱚᱝ ᱠᱟᱛᱮᱜ ᱚᱱᱟ ᱨᱮᱱᱟᱜ ᱯᱤᱴᱟᱹᱭ ᱛᱮ ᱛᱟᱯᱚᱨᱮ ᱠᱚ ᱵᱚᱸᱜᱟᱭᱟ᱾ ᱛᱟᱯᱚᱨᱮ ᱟᱫᱚ ᱠᱚ ᱚᱱᱟ ᱨᱮᱱᱟᱜ ᱠᱚ ᱯᱩᱡᱟᱹᱭᱟᱠᱚ ᱟᱫᱚ ᱨᱚᱦᱚᱲᱟᱜ ᱚᱲᱟᱜ ᱦᱚᱲ ᱠᱚ ᱮᱢᱟ ᱠᱚᱣᱟ᱾ ᱯᱤᱴᱷᱟᱹ ᱫᱚ ᱚᱱᱟ ᱨᱮᱱᱟᱜ ᱜᱮᱠᱚ ᱯᱤᱴᱷᱟᱹᱭ ᱛᱟᱞᱮᱭᱟ ᱩᱱ ᱦᱤᱞᱳᱜ ᱫᱚ᱾ ᱟᱨ ᱞᱟᱦᱟ ᱫᱤᱱ ᱦᱤᱞᱳᱜ ᱠᱚ ᱯᱤᱴᱷᱟᱹ ᱠᱟᱜᱼᱟ ᱥᱮ ᱚᱱᱟ ᱜᱮᱠᱚ ᱡᱚᱢ ᱛᱟᱞᱮ ᱜᱮᱭᱟ᱾
ᱦᱩ ᱟᱠ
ᱟᱫᱟ ᱟᱯᱮᱥᱮᱡ ᱟᱞᱮ ᱫᱚ ᱯᱤᱴᱷᱟᱹ ᱫᱚ ᱜᱩᱲ ᱯᱤᱴᱷᱟᱹ ᱜᱮ᱾
ᱚ ᱡᱟᱦᱱᱟᱜ ᱡᱮᱢᱚᱱ ᱮᱭ ᱡᱮᱞ ᱯᱤᱴᱷᱟᱹ ᱥᱮ ᱥᱟᱠᱟᱢ ᱯᱤᱴᱷᱟᱹ ᱠᱚ ᱞᱟᱹᱭᱟ ᱥᱮ ᱳᱭ ᱚᱱᱟ ᱠᱚᱫᱚ ᱵᱟᱝ ᱦᱩᱭᱩᱜᱮ
ᱵᱟ ᱵᱟ ᱥᱟᱠᱟᱢ ᱯᱤᱴᱷᱟᱹ ᱠᱚᱫᱚ ᱵᱟ ᱟᱞᱮᱫᱚ ᱜᱩᱲ ᱯᱤᱴᱷᱟᱹ ᱜᱮ᱾
ᱚ
ᱟᱨ ᱥᱚᱨᱦᱟᱭ ᱠᱚᱫᱚ ᱪᱮᱜ ᱞᱮᱠᱟ ᱦᱤᱡᱩᱜᱼᱟ ᱯᱮᱥᱮᱱ?
ᱥᱚᱨᱦᱟᱭ ᱠᱚᱫᱚ ᱛᱮᱻ ᱚᱝᱠᱟ ᱡᱟᱜᱟᱣ ᱵᱟᱲᱟ ᱠᱚᱣᱟ ᱠᱚ ᱰᱟᱝᱨᱤ ᱠᱚ ᱡᱮ ᱚᱱᱮ ᱡᱮ ᱦᱤᱞᱚᱜ ᱠᱟᱞᱤ ᱯᱩᱡᱟᱹ ᱡᱟᱹ ᱠᱚ ᱞᱟᱹᱭᱟᱥᱮ ᱩᱱ ᱦᱤᱞᱚᱜ ᱫᱚᱠᱚ ᱡᱟᱜᱟᱣ ᱠᱚᱣᱟ ᱟᱹᱭᱩᱵ ᱵᱮᱲᱟ᱾ ᱛᱟᱯᱚᱨᱮ ᱛᱟᱯ ᱮᱸ ᱛᱟᱯᱚᱲᱮ ᱫᱤᱱᱚᱜ ᱰᱟᱝᱨᱤ ᱠᱚᱠᱚ ᱟᱹᱨᱩᱵ ᱠᱚᱣᱟ᱾ ᱛᱟᱯᱚᱰᱮ ᱚᱱᱮ ᱫᱤᱥᱚᱢ ᱠᱷᱩᱱᱴᱟᱹᱣ ᱡᱟᱦᱟᱸ ᱠᱚ ᱞᱟᱹᱭᱟ ᱩᱱ ᱦᱤᱞᱳᱜ ᱫᱚ ᱚᱱᱮ ᱯᱩᱡᱟᱹ ᱵᱟᱲᱟᱭᱟᱠᱚ ᱡᱟᱦᱟᱸ ᱫᱚ ᱠᱷᱩᱱᱴᱟᱹᱣ ᱠᱚᱠᱚ ᱛᱚᱞ ᱠᱚᱣᱟ ᱟᱫᱚ ᱦᱮᱸ ᱡᱮ ᱡᱮᱢᱚᱱ ᱟᱨᱠᱤ ᱫᱤᱥᱚᱢ ᱠᱷᱩᱱᱴᱟᱹᱣ ᱨᱮ ᱡᱟᱦᱟᱸᱭ ᱫᱤᱥ ᱡᱮᱢᱚᱱ ᱠᱷᱩᱱᱴᱟᱹᱣᱠᱷᱚᱱ ᱦᱤᱞᱳᱜ ᱛᱟᱨ ᱠᱷᱩᱱᱰᱟᱹᱣ ᱠᱚ ᱛᱚᱞ ᱠᱚᱣᱟ ᱛᱟᱯᱚᱨᱮ ᱮᱭ ᱮᱱᱮᱡ ᱟᱠᱚ ᱢᱟᱱᱮ ᱚᱱᱟ ᱧᱤᱫᱟᱹ ᱫᱚ ᱟᱨᱠᱤ ᱴᱟᱢᱟᱠ ᱛᱩᱢᱫᱟᱜ ᱛᱮ ᱠᱤᱪᱷᱩ ᱧᱤᱫᱟᱹ ᱯᱩᱨᱟᱹ ᱥᱮᱛᱟᱜ ᱫᱷᱟᱹᱵᱤᱡ ᱫᱚ ᱵᱟᱠᱚ ᱮᱱᱮᱡ ᱜᱮᱭᱟ ᱾ ᱦᱮᱸ ᱧᱤᱫᱟᱹ ᱵᱮᱲᱟ ᱠᱷᱟᱱ ᱜᱮ ᱠᱚ ᱪᱟᱵᱟᱭᱟ ᱠᱤᱪᱷᱩ ᱮᱱᱮᱡ ᱵᱟᱲᱟ ᱠᱟᱛᱮ ᱠᱷᱩᱱᱴᱟᱹᱣ ᱵᱟᱲᱟ ᱠᱷᱩᱱᱴᱟᱹᱣ ᱦᱩᱭ ᱠᱟᱛᱮ ᱛᱟᱨᱯᱚᱨᱮ ᱮᱱᱮᱡᱟ ᱳᱭ ᱵᱟᱨᱚᱴᱟ ᱮᱠᱴᱟ ᱫᱷᱟᱹᱵᱤᱡ ᱛᱟᱨᱯᱚᱨᱮ ᱟᱫᱚ ᱠᱚ ᱪᱟᱵᱟ ᱠᱟᱜᱼᱟ᱾
ᱦᱮᱸ ᱟᱞᱮ ᱥᱮᱱ ᱦᱚᱸ ᱚᱱᱠᱟ ᱜᱮ ᱦᱩᱭᱩᱜᱼᱟ ᱟᱞᱮ ᱥᱮᱫ ᱫᱚ ᱵᱟᱨ ᱫᱷᱟᱣ ᱦᱩᱭᱩᱜᱼᱟ ᱢᱟᱱᱮ ᱡᱮ ᱫᱤᱱ ᱱᱚᱝᱠᱟ ᱟᱛᱩ ᱨᱮ ᱠᱚ ᱠᱷᱩᱱᱴᱟᱹᱣ ᱠᱚᱣᱟ ᱟᱛᱩ ᱨᱮ ᱢᱤᱫᱤᱱ ᱦᱩᱭᱩᱜᱳᱜᱼᱟ ᱛᱟᱨ ᱫᱚᱥᱟᱨ ᱫᱤᱱ ᱢᱤᱫ ᱫᱤᱱ ᱚᱱᱠᱟ ᱫᱚᱥ ᱵᱚᱥᱟ ᱫᱤᱱ ᱨᱮ ᱩᱱ ᱡᱚᱠᱷᱚᱡ ᱫᱚ ᱢᱟᱱᱮ ᱯᱚᱨᱚᱵᱽ ᱦᱩᱭᱩᱜᱼᱟ ᱟᱨᱠᱤ ᱠᱟᱲᱟ ᱠᱚ ᱠᱷᱩᱱᱴᱟᱹᱣ ᱩᱱ ᱡᱚᱠᱷᱚᱱ ᱫᱚ
ᱚ ᱟᱪᱪᱷᱟ ᱟᱪᱪᱷᱟ ᱚᱱᱟ ᱫᱚ ᱟᱨᱠᱤ ᱠᱚᱢᱯᱤᱴᱤᱥᱚᱱ ᱞᱮᱠᱟ ᱥᱮ ᱪᱮᱫ?
ᱦᱮᱸ ᱯᱨᱟᱭᱤᱡᱽ ᱛᱟᱦᱮᱱᱟ ᱾
ᱳᱭ
ᱟᱨ ᱮᱴᱟᱜ ᱮᱴᱟᱜ ᱠᱚ ᱨᱮᱱ ᱦᱚᱲ ᱦᱚᱸ ᱮᱱᱮᱡ ᱠᱚ ᱦᱤᱡᱩᱜᱼᱟ ᱾ ᱮᱱᱮᱡ ᱥᱮᱛᱟᱜ ᱜᱮ ᱠᱚ ᱥᱮᱫᱤᱱ ᱫᱚ ᱮᱠᱫᱚᱢ ᱯᱩᱨᱟ ᱡᱚᱛᱚ ᱦᱚᱲ ᱜᱮ ᱢᱟᱥᱛᱤ
ᱦᱩᱸ
ᱢᱟᱱᱮ ᱱᱚᱝᱠᱟ ᱡᱮᱫᱤᱱ ᱟᱛᱩ ᱨᱮ ᱦᱩᱭᱩᱜᱼᱟ ᱟᱛᱩ ᱨᱮ ᱫᱚ ᱥᱮ ᱫᱤᱱ ᱫᱚ ᱵᱟᱝᱠᱚ ᱮᱱᱮᱡ ᱵᱟᱲᱟᱭᱟ ᱚᱱᱠᱟ ᱫᱚ ᱾ ᱛᱟᱨ ᱫᱚᱥᱟᱨ ᱫᱤᱱ ᱡᱚᱠᱷᱚᱱ ᱦᱩᱭᱩᱜᱼᱟ ᱩᱱ ᱡᱚᱠᱷᱚᱱ ᱠᱟᱲᱟ ᱠᱚ ᱠᱷᱩᱱᱴᱟᱹᱣ ᱪᱟᱵᱟ ᱠᱟᱛᱮᱜ ᱟᱨ ᱮᱱᱮᱡ ᱠᱚ ᱫᱷᱩᱨᱟᱹᱣ ᱠᱮᱫ ᱜᱮ ᱮᱠᱫᱚᱢ ᱠᱚ ᱥᱮᱛᱟᱜ ᱩᱛᱟᱹᱨᱟ
ᱚ ᱟᱪᱪᱷᱟ ᱟᱪᱪᱷᱟ ᱾ ᱟᱨ ᱛᱟᱦᱚᱞᱮ ᱚᱱᱠᱟ ᱯᱨᱳᱜᱨᱟᱢ ᱠᱚ ᱦᱩᱭᱩᱜ ᱵᱟᱲᱟ ᱜᱮᱭᱟ ᱥᱮ ᱵᱟᱝᱼᱟ ᱟᱯᱮ ᱥᱮᱫ?
ᱩᱦᱩᱸ ᱵᱟᱝ ᱜᱮ ᱟᱞᱮ ᱥᱮᱫ ᱫᱚ ᱯᱨᱳᱜᱨᱟᱢ ᱫᱚ ᱵᱟᱝ ᱦᱩᱭᱩᱜᱼᱟ᱾
ᱛᱮᱢᱚᱱ ᱫᱚ ᱢᱟᱱᱮ ᱟᱞᱮ ᱠᱷᱚᱱᱟᱜ ᱯᱟᱠᱟᱼᱯᱟᱠᱤ ᱵᱤᱥ ᱠᱩᱲᱤ ᱤᱭᱟᱹ ᱵᱤᱥ ᱯᱚᱸᱪᱤᱥ ᱠᱤᱞᱳᱢᱤᱴᱟᱨ ᱦᱟᱱᱛᱮ ᱦᱩᱭᱩᱜᱼᱟ᱾ ᱟᱞᱮ ᱱᱤᱭᱟᱹ ᱠᱚᱨᱮ ᱫᱚ ᱵᱟᱝ ᱦᱩᱭᱩᱜᱼᱟ ᱚᱱᱠᱟ ᱯᱨᱳᱜᱨᱟᱢ ᱫᱚ᱾
ᱚ
ᱟᱞᱮ ᱱᱤᱭᱟᱹ ᱠᱚᱨᱮ ᱫᱚ ᱦᱩᱭ ᱠᱷᱟᱱ ᱱᱚᱝᱠᱟ ᱯᱷᱩᱴᱵᱚᱞ ᱠᱷᱮᱞ ᱜᱮ ᱢᱤᱫᱵᱟᱨ ᱤᱱ ᱦᱩᱭᱱᱟ ᱤᱱᱟᱹᱜᱮ ᱡᱟ ᱯᱨᱳᱜᱨᱟᱢ ᱠᱚᱫᱚ ᱵᱟᱝᱠᱷᱟᱱ ᱵᱟ
ᱦᱩᱸ ᱦᱩᱸ ᱾ ᱦᱩᱸ ᱟᱨ ᱛᱟᱦᱚᱞᱮ ᱵᱟᱦᱟ ᱠᱚᱫᱚ ᱦᱩᱭ ᱵᱟᱲᱟᱜ ᱜᱮᱭᱟ ᱥᱮ ᱵᱟᱝ ᱟᱯᱮ ᱥᱮᱫ ᱵᱟᱦᱟ ᱢᱟᱜᱽ ᱢᱚᱬᱮ
ᱢᱟᱜᱽ ᱢᱚᱬᱮ ᱫᱚ ᱵᱟ ᱾ᱵᱟᱦᱟ ᱫᱚ ᱦᱩᱭᱩᱜᱼᱟ ᱵᱟᱦᱟ ᱫᱚ ᱟᱹᱰᱤ ᱡᱳᱨ ᱡᱟᱹᱥᱛᱤ ᱾ ᱵᱟᱦᱟ ᱥᱚᱨᱦᱟᱭ ᱚᱱᱟ ᱠᱤᱱ ᱫᱚ ᱟᱹᱰᱤ ᱡᱳᱨ ᱜᱮ᱾
ᱚ ᱟᱪᱪᱷᱟ ᱛᱟᱦᱞᱮ ᱢᱟᱜᱽ ᱢᱚᱬᱮ ᱫᱚ ᱟᱯᱮ ᱥᱮᱫ ᱫᱚ ᱵᱟᱠᱚ ᱢᱟᱜᱽ ᱢᱚᱬᱮᱜ ᱜᱮᱭᱟ?
ᱵᱟ ᱵᱟᱝ ᱟᱞᱮ ᱱᱤᱭᱟᱹ ᱥᱩᱨ ᱠᱚᱨᱮ ᱫᱚ ᱵᱟ ᱾
ᱦᱳᱭ ᱾
ᱟᱞᱮ ᱱᱚᱛᱮ ᱫᱚ ᱱᱚᱛᱮ ᱵᱚᱞ ᱛᱮ ᱪᱮ ᱟᱞᱮ ᱡᱮᱞᱟ ᱨᱮᱫᱚ ᱚᱱᱠᱟ ᱫᱚ ᱵᱟᱝᱠᱚ ᱢᱟᱜ ᱢᱚᱬᱮᱜᱼᱟ ᱾ ᱮᱴᱟᱜ ᱡᱮᱞᱟ ᱚᱱᱛᱮ ᱡᱷᱟᱲᱜᱨᱟᱢ ᱠᱚᱨᱮ ᱦᱩᱭ ᱵᱟᱲᱟᱜᱼᱟ ᱵᱟᱸᱠᱩᱲᱟ ᱠᱚᱨᱮ
ᱚ
ᱟᱯᱮ ᱥᱮᱱ ᱦᱩᱭᱩᱜᱼᱟ ᱥᱮ ᱪᱮ?
ᱦᱮᱸ ᱟᱞᱮ ᱥᱮᱱ ᱫᱚ ᱦᱳᱭᱳᱜ ᱜᱮᱭᱟ ᱵᱟᱱᱟᱨ ᱜᱮ ᱦᱳᱭᱳᱜ ᱜᱮᱭᱟ ᱟᱞᱮ ᱥᱮᱱ ᱫᱚ ᱵᱟᱦᱟ ᱢᱟᱜ ᱢᱚᱬᱮ ᱛᱟᱯᱚᱨᱮ ᱥᱚᱨᱦᱟᱭ ᱢᱟᱱᱮ ᱡᱷᱚᱛᱚ ᱞᱮᱠᱟ ᱜᱮ ᱦᱳᱭᱳᱜ ᱜᱮᱭᱟ
ᱦᱮᱸ ᱟᱨ ᱜᱚᱴᱟ ᱫᱚ ᱵᱟᱝ ᱥᱚᱢᱟᱱᱟ ᱛᱚ ᱢᱟᱱᱮ ᱜᱚᱴᱟ ᱦᱚᱲ ᱨᱮᱱ ᱦᱚᱲ ᱫᱚ ᱵᱟᱝᱠᱚ ᱢᱟᱱᱟᱣᱟ ᱥᱮ
ᱦᱮᱸ ᱦᱮᱸ ᱦᱮᱸ
ᱠᱟᱹᱴᱤᱡ ᱵᱷᱤᱱᱟᱹᱜ ᱛᱟᱵᱚᱱ ᱜᱮᱭᱟ ᱡᱚᱛᱚ ᱦᱚᱲᱟᱜ ᱟᱵᱚᱣᱟᱜ ᱫᱚ
ᱦᱮᱸ ᱦᱮᱸ ᱟᱨ ᱛᱟᱦᱞᱮ ᱟᱢᱵᱟᱵᱚᱛᱤ ᱠᱚᱫᱚ ᱯᱮ ᱢᱟᱱᱟᱣ ᱵᱟᱲᱟᱭ ᱜᱮᱭᱟ ᱥᱮ ᱵᱟᱝ ᱡᱮ ᱟᱢᱵᱟᱵᱚᱛᱤ ᱯᱟᱨᱢᱟ ᱢᱟ ᱠᱷᱚᱱ ᱦᱚᱞᱟ ᱢᱟᱱᱫᱽᱦᱮᱨ
ᱦᱮᱸ ᱚᱱᱠᱟ ᱢᱟᱱᱟᱣ ᱦᱩᱭᱩᱜᱼᱟ ᱚᱱᱠᱟ ᱛᱮᱢᱚᱱ ᱤᱭᱟᱹ ᱥᱚᱨᱦᱟᱭ ᱵᱟᱦᱟ ᱞᱮᱠᱟ ᱫᱚ ᱵᱟᱝ ᱾
ᱦᱮᱸ
ᱢᱟᱱᱮ ᱥᱚᱨᱦᱟᱭ ᱨᱮ ᱵᱟᱦᱟ ᱨᱮ ᱪᱮᱫ ᱞᱮᱠᱟ? ᱢᱟᱱᱟ ᱫᱚ ᱱᱚᱝᱠᱟ ᱫᱤᱱᱟᱹᱢᱟᱱ ᱡᱤᱞ ᱠᱚ ᱯᱤᱴᱷᱟᱹ ᱵᱟᱲᱟ ᱦᱳᱭᱮᱱ ᱜᱮ ᱟᱹᱭᱩᱵ ᱟᱫᱚ ᱡᱟᱦᱮᱨ ᱛᱮ ᱟᱨᱚ ᱯᱩᱡᱟᱹᱭ ᱜᱮᱭᱟᱞᱮ ᱟᱞᱮ ᱫᱚ ᱟᱹᱭᱩᱵ ᱵᱮᱲᱟ ᱫᱚ ᱟᱹᱭᱩᱵ ᱵᱮᱲᱟ ᱫᱚ ᱡᱟᱦᱮᱨ ᱨᱮᱞᱮ ᱯᱩᱡᱟᱹᱭᱟ ᱥᱩᱫᱷᱩ ᱵᱟᱵᱟ ᱦᱚᱲ ᱜᱮᱠᱚ ᱪᱟᱞᱟᱜᱼᱟ ᱜᱚᱜᱚ ᱦᱚᱲ ᱠᱚᱫᱚ ᱵᱟᱝᱠᱚ ᱪᱟᱞᱟᱜᱼᱟ ᱟᱨ ᱚᱸᱰᱮ ᱜᱮ ᱡᱚᱛᱚ ᱠᱟᱹᱴᱤᱡ ᱡᱤᱞ ᱠᱚ ᱡᱚᱢ ᱵᱟᱲᱟ ᱠᱟᱛᱮ ᱚᱸᱰᱮ ᱢᱟᱱᱮ ᱚᱲᱟᱜ ᱨᱮᱱᱟᱜ ᱚᱲᱟᱜ ᱨᱮ ᱮᱴᱟᱜ ᱡᱤᱞ ᱢᱟᱱᱮ ᱮᱴᱟᱜ ᱡᱤᱞ ᱵᱚᱞᱛᱮ ᱫᱚ ᱱᱚᱜᱼᱚᱱᱟ ᱰᱟᱝᱨᱤ ᱡᱤᱞ ᱡᱚᱢ ᱠᱟᱛᱮᱜ ᱵᱟᱝ ᱜᱟᱱᱚᱜᱼᱟ ᱟᱨᱠᱤ ᱪᱟᱞᱟᱜ
ᱚᱻ ᱟᱪᱪᱷᱟ,
ᱱᱚᱜᱼᱚᱭ ᱱᱤᱛᱟᱹᱜ ᱚᱱᱟ ᱚᱱᱟᱠᱚ ᱡᱚᱢ ᱠᱟᱛᱮᱫ ᱫᱚ ᱟᱨ ᱡᱟᱦᱟᱸᱭ ᱦᱚᱭᱛᱚ ᱠᱚ ᱵᱚᱸᱜᱟᱭᱟ, ᱩᱱᱠᱩ ᱫᱚ ᱚᱠᱚᱭ ᱠᱚᱫᱚ ᱩᱯᱟᱹᱥ ᱠᱟᱛᱮᱜ ᱠᱚ ᱪᱟᱞᱟᱜᱼᱟ᱾
ᱚ ᱱᱚᱝᱠᱟ ᱟᱹᱭᱩᱵ ᱵᱮᱲᱟ ᱜᱮᱯᱮ ᱵᱚᱸᱜᱟᱭ ᱜᱮᱭᱟ ᱥᱮ ᱚᱝᱠᱟ ᱢᱟ
ᱦᱮᱸ ᱦᱮᱸ, ᱦᱮᱸ ᱛᱤᱠᱤᱱ ᱠᱚᱫᱚ ᱵᱟᱝ ᱳᱭ ᱛᱤᱱᱟᱹᱜ ᱜᱟᱱᱤᱧ ᱞᱟᱹᱭᱟᱹᱢᱟ ᱚᱱᱟ ᱩᱱᱟᱹᱜ ᱢᱟᱡᱟᱱ ᱦᱚᱸ ᱵᱳᱭ ᱮᱜ ᱛᱤᱱᱴᱟ ᱥᱟ ᱛᱤᱱᱴᱟ ᱥᱟᱲᱮ ᱛᱤᱱᱴᱟ ᱠᱤᱝᱵᱟ ᱟᱲᱟᱭᱴᱟ ᱠᱚᱨᱮ
ᱚᱻ
ᱵᱚᱸᱜᱟ ᱥᱟᱹᱛ ᱠᱟᱛᱮᱜ ᱟᱫᱚ ᱩᱱᱠᱩ ᱡᱟᱦᱟᱸᱭ ᱵᱚᱸᱜᱟ ᱠᱚᱣᱟᱞᱮ ᱩᱱᱠᱩ ᱠᱚ ᱡᱤᱱᱤᱥ ᱠᱚ ᱟᱫᱚ ᱤᱭᱟᱹ ᱜᱮᱫ ᱵᱟᱲᱟ ᱠᱟᱛᱮᱜ ᱟᱨᱠᱤ ᱟᱫᱚ ᱟᱹᱭᱩᱵ ᱦᱩᱭᱩᱜᱼᱟ ᱥᱟᱛᱴᱟ ᱥᱮᱱ ᱚᱱᱟ ᱠᱚᱫᱚ ᱦᱟᱴᱤᱝ ᱵᱟᱲᱟ ᱦᱟᱹᱴᱤᱝ ᱵᱟᱲᱟ ᱠᱟᱛᱮᱜ ᱡᱮ ᱡᱟᱦᱟᱨ ᱚᱠᱚᱭ ᱫᱚ ᱚᱸᱰᱮᱜᱮ ᱡᱚᱢᱟᱭ ᱤᱥᱤᱱ ᱠᱟᱛᱮᱜ ᱚᱠᱚᱭ ᱫᱚᱠᱚ ᱯᱤᱴᱷᱟᱹ ᱞᱟᱴᱷᱟ ᱠᱮᱫ ᱜᱮ ᱡᱟᱦᱟᱸᱭ ᱡᱟᱦᱟᱸ ᱞᱮᱠᱟ
ᱚᱱᱟ ᱚᱱᱟ ᱡᱤᱞ ᱫᱚ ᱟᱫᱚ ᱡᱟ ᱡᱤᱞ ᱚᱲᱟᱜ ᱯᱮ ᱤᱫᱤᱭᱟ ᱥᱮ ᱪᱮᱜ ᱠᱟ?
ᱦᱮᱸ, ᱚᱲᱟᱜ ᱫᱚ ᱵᱟᱝ ᱜᱟᱱᱚᱜᱼᱟ ᱚᱱᱟ ᱡᱤᱞ ᱫᱚ ᱠᱷᱟᱹᱲ ᱫᱚ᱾ ᱚᱲᱟᱜ ᱫᱚ ᱢᱟᱱᱮ ᱚᱲᱟᱜ ᱵᱟᱨᱦᱮ ᱨᱮᱜᱮ ᱡᱚᱢ ᱠᱟᱜ ᱢᱮ᱾
ᱳ ᱟᱨ ᱛᱟᱦᱚᱞᱮ ᱢᱟᱜᱽ ᱥᱤᱢ ᱠᱚᱫᱚᱯᱮ ᱡᱚᱢ ᱵᱟᱲᱟ ᱠᱚᱜᱮᱭᱟ ᱥᱮ ᱵᱟᱝ ᱪᱮᱜ? ᱚᱱᱟ ᱟᱯᱮ ᱥᱮᱱ ᱫᱚ ᱵᱟᱝ ᱦᱳᱭᱳᱜ ᱟᱱᱮ ᱡᱮᱢᱚᱱ ᱢᱟᱜᱽ ᱢᱟᱜᱽ ᱵᱚᱸᱜᱟ ᱟᱨᱠᱤ ᱢᱟᱜᱽ ᱥᱤᱢ ᱠᱚ ᱡᱚᱢ ᱠᱚᱣᱟ, ᱚᱱᱟ ᱠᱚ ᱾ ᱦᱳᱭ ᱵᱟᱲᱟᱜ ᱜᱤᱭᱟ ᱥᱮ ᱵᱟᱝ?
ᱡᱚᱢ ᱦᱳᱭᱳᱜ ᱜᱮ